ᱡᱚᱦᱟᱨ ᱜᱮ ᱦᱳᱭ ᱡᱚᱦᱟᱨ ᱜᱮ᱾
ᱦᱮᱸ ᱪᱮᱫ ᱞᱮᱠᱟ ᱢᱮᱱᱟᱜ ᱵᱤᱱᱟ?
ᱦᱳᱭ ᱟᱹᱞᱤᱧ ᱫᱚ ᱱᱤᱛ ᱜᱷᱟᱹᱲᱤᱡ ᱫᱚ ᱱᱟᱯᱟᱭ ᱜᱮ ᱢᱮᱱᱟᱜ ᱞᱤᱧᱟ᱾ ᱟᱹᱵᱤᱱ ᱜᱮ ᱚᱠᱟᱞᱮᱠᱟ ᱢᱮᱱᱟᱜ ᱵᱤᱱᱟ ᱮᱱᱛᱮ?
ᱟᱹᱞᱤᱧ ᱫᱚ ᱪᱮᱫ ᱞᱤᱧ ᱞᱟᱹᱭᱟ ᱱᱤᱭᱟᱹ ᱫᱟᱜ ᱡᱟᱹᱯᱩᱫ ᱨᱮ ᱠᱟᱴᱤᱡ ᱞᱚᱦᱚᱫ ᱦᱳᱭ ᱞᱮᱱᱟ,
ᱟᱪᱪᱷᱟ
ᱟᱫᱚ ᱚᱸᱰᱮ ᱠᱷᱚᱱ ᱜᱮ ᱠᱟᱴᱤᱡ ᱨᱩᱣᱟᱹ ᱥᱮ ᱢᱟᱫᱟ ᱠᱟᱴᱤᱡ ᱡᱚᱴᱟᱣᱟᱫ ᱞᱤᱧ ᱛᱟᱦᱮᱸᱫ ᱨᱟᱱ ᱠᱚ ᱟᱜᱩ ᱠᱟᱛᱮᱜ ᱱᱤᱛ ᱥᱚᱢᱚᱭ ᱫᱚ ᱵᱮᱥ ᱵᱟᱲᱟᱜ ᱜᱮ ᱦᱟᱸᱜ ᱢᱮᱱᱟᱜ ᱞᱤᱧᱟ᱾
ᱟᱪᱪᱷᱟ ᱟᱪᱪᱷᱟ ᱟᱪᱪᱷᱟ
ᱦᱮᱸ
ᱟᱨ ᱚᱲᱟᱜ ᱦᱚᱲ ᱠᱚᱫᱚ ᱱᱟᱢᱟᱭ ᱵᱟᱲᱟᱭ ᱜᱮ?
ᱦᱮᱸ ᱦᱮᱸ ᱚᱲᱟᱜ ᱦᱚᱲ ᱠᱚᱫᱚ ᱱᱟᱯᱟᱭ ᱵᱟᱲᱟ ᱜᱮ ᱢᱮᱱᱟᱜ ᱠᱚᱣᱟ᱾
ᱚ ᱟᱪᱪᱷᱟ ᱟᱪᱪᱷᱟ
ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱦᱳᱭ ᱟᱞᱤᱧ ᱦᱚᱸ ᱦᱟᱯᱮ ᱱᱤᱛ ᱜᱷᱟᱲᱤᱡ ᱫᱚ ᱠᱟᱴᱤᱡ ᱱᱟᱯᱟᱭ ᱜᱮ ᱢᱮᱱᱟᱜ ᱞᱤᱧᱟ᱾ ᱵᱟᱝ ᱛᱷᱚ ᱵᱟᱝ
ᱚ ᱫᱤᱭᱮ ᱚᱲᱟᱜ ᱦᱚᱲ ᱠᱚᱫᱚ?
ᱦᱳᱭ ᱜᱚᱢᱠᱮ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ ᱱᱤᱛ ᱜᱷᱟᱲᱤᱡ ᱫᱚ᱾ ᱛᱟᱦᱚᱞᱮ ᱜᱚᱝᱠᱮ ᱞᱟᱹᱭ ᱫᱟᱞᱤᱧ ᱜᱮᱫᱚᱜ ᱵᱟᱲᱟᱭᱮᱱᱟ ᱱᱟ ᱵᱤᱱ ᱥᱮ ᱟᱣᱨᱤ?
ᱠᱤᱫᱩᱜ ᱫᱚ ᱟᱣᱨᱤᱭᱟ ᱮ ᱮᱠᱷᱚᱱ ᱛᱮᱧ ᱫᱚ ᱠᱟᱴᱤᱡ ᱫᱮᱨᱤᱭ ᱱᱟ ᱤᱥᱤᱱ ᱛᱮ ᱤᱥᱤᱱ ᱪᱟᱞᱟᱜ ᱠᱟᱱ ᱜᱮᱭᱟ ᱮᱠᱷᱚᱱᱳ᱾
ᱦᱮᱸ ᱟᱪᱪᱷᱟ ᱟᱪᱪᱷᱟ
ᱦᱮᱸ ᱟᱵᱤᱱᱟᱜ ᱫᱚ ᱠᱤᱫᱩᱵ ᱫᱚ ᱦᱩᱭᱱᱟ?
ᱦᱳᱭ ᱜᱚᱢᱠᱮ ᱱᱚᱜᱼᱚᱭ ᱠᱮᱫᱳᱵ ᱵᱟᱲᱟ ᱠᱟᱛᱮᱫ ᱫᱮᱞᱤᱧ ᱫᱩᱲᱩᱵ ᱵᱟᱲᱟ ᱟᱠᱟᱱᱟ ᱮᱱᱛᱮ᱾
ᱟᱫᱚ ᱵᱟᱠᱷᱟᱱ ᱟᱫᱚ ᱛᱮᱱ ᱫᱚ ᱞᱚᱜᱚᱱ ᱜᱮ ᱠᱮᱫᱳᱵ ᱵᱟᱲᱟ ᱦᱩᱭᱱᱟ ᱟᱨᱠᱤ ᱢᱟᱱᱮ ᱥᱤᱧ ᱵᱮᱲᱟ ᱦᱚᱸ ᱟᱰᱤ ᱱᱟ ᱡᱚᱢ ᱦᱩᱭ ᱠᱟᱱᱟ᱾ ᱢᱟᱱᱮ ᱛᱤᱠᱤᱱ ᱨᱮ ᱡᱚᱢ ᱦᱩᱭ ᱠᱟᱱᱟ ᱵᱟᱨᱚᱴᱟ ᱥᱮᱜ ᱟᱨ ᱛᱟᱨᱯᱚᱨᱮ ᱛᱟᱨᱟᱥᱤᱧ ᱦᱚᱸ ᱠᱟᱴᱤᱡ ᱵᱟᱡᱟᱨ ᱥᱮᱫ ᱵᱟᱝ ᱥᱮᱱ ᱦᱩᱭ ᱠᱟᱱᱟ ᱫᱟᱜ ᱮ ᱡᱚᱨᱚ ᱠᱮᱫ ᱛᱮ
ᱦᱮᱸ
ᱵᱟᱠᱷᱟᱱ ᱵᱟᱡᱟᱨ ᱥᱮᱫ ᱥᱮᱱ ᱦᱩᱭ ᱞᱮᱱᱠᱷᱟᱱ ᱫᱚ ᱠᱟᱴᱤᱡ ᱚᱱᱛᱮ ᱨᱮ ᱟᱴᱟ ᱦᱟᱛᱟᱲ ᱠᱟᱜ ᱦᱩᱭᱩᱜᱼᱟ ᱛᱚ
ᱦᱩᱸ ᱦᱩᱸ
ᱟᱫᱚ ᱵᱟᱝ ᱥᱮᱱ ᱦᱩᱭᱮᱱᱠᱷᱟᱱ ᱟᱫᱚ ᱚᱲᱟᱜ ᱨᱮᱜᱮ ᱢᱮᱱᱟᱜ ᱞᱤᱧ ᱠᱷᱟᱱ ᱫᱚᱞᱤᱧ ᱫᱮᱫ ᱡᱚᱢ ᱠᱟᱜ ᱜᱮ ᱦᱮᱭ ᱞᱮᱱ ᱜᱮ ᱞᱚᱜᱚᱱ ᱧᱚᱜ ᱜᱮ᱾
ᱳ ᱟᱪᱪᱷᱟ ᱟᱪᱪᱷᱟ
ᱦᱳᱭ
ᱟᱫᱚ ᱪᱟᱥ ᱵᱟᱲᱟ ᱪᱟᱥ ᱠᱟᱢᱤ ᱠᱚᱫᱚ ᱛᱤᱱᱟᱹᱜ ᱴᱟᱜ ᱵᱤᱱ ᱞᱟᱦᱟ ᱠᱮᱫᱟ ᱥᱮ ᱮᱠᱷᱚᱱ ᱟᱹᱣᱨᱤᱭᱟ?
ᱦᱳᱭ ᱜᱚᱢᱠᱮ ᱪᱟᱥ ᱠᱟᱢᱤ ᱫᱚ ᱞᱟᱦᱟ ᱫᱚᱞᱤᱧ ᱞᱟᱦᱟ ᱠᱟᱫᱟ ᱵᱟᱝ ᱫᱚ ᱵᱟᱝ ᱟᱨ ᱚᱱᱠᱟ ᱠᱤᱪᱷᱩ ᱫᱤᱱ ᱠᱷᱟᱱ ᱦᱟᱜ ᱪᱟᱥ ᱠᱟᱢᱤ ᱫᱚ ᱱᱮᱥ ᱞᱮᱠ ᱠᱟ ᱫᱚᱞᱤᱧ ᱨᱟᱠᱟᱵ ᱟᱠᱟᱫᱟ ᱟᱨᱠᱤ᱾
ᱟᱪᱪᱷᱟ ᱟᱪᱪᱷᱟ
ᱦᱳᱭ ᱟᱹᱵᱤᱱ ᱫᱚ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ ᱵᱤᱱ ᱥᱟᱯᱲᱟᱣ ᱠᱮᱜᱼᱟ?
ᱟᱹᱞᱤᱧ ᱫᱚ ᱦᱟᱸᱜ ᱪᱟᱥ ᱠᱟᱹᱢᱤ ᱵᱚᱞᱛᱮ ᱛᱚᱞᱟ ᱠᱚᱜᱮ ᱜᱤᱰᱤ ᱦᱩᱭ ᱟᱠᱱᱟ᱾ ᱮᱠᱷᱚᱱᱻ ᱟᱨ ᱪᱳᱫ ᱛᱤᱱᱟᱹᱜ ᱫᱤᱱ ᱫᱚᱥ ᱯᱚᱱᱨᱚ ᱫᱤᱱ ᱜᱟᱱ ᱦᱳᱭᱛᱳ ᱞᱟᱜᱟᱜᱼᱟ ᱴᱷᱤᱠ ᱴᱷᱟᱠ ᱦᱟᱨᱟᱛᱮ ᱾ ᱮᱸ ᱦᱮᱸ ᱛᱟᱨᱯᱚᱨᱮ ᱫᱚ ᱦᱟᱸᱜ ᱨᱚᱦᱚᱭ ᱠᱟᱹᱢᱤ ᱠᱚᱞᱮ ᱮᱛᱚᱦᱚᱵᱟ ᱾
ᱟᱪᱪᱷᱟ ᱟᱪᱪᱷᱟ ᱾
ᱦᱩᱸ ᱾
ᱟᱪᱪᱷᱟ ᱜᱚᱝᱠᱮ ᱞᱟᱹᱭ ᱫᱟᱞᱤᱧ
ᱦᱮᱸ ᱾
ᱩᱸ ᱪᱟᱥ ᱠᱟᱹᱢᱤ ᱨᱟᱠᱟᱵ ᱵᱟᱲᱟ ᱠᱟᱛᱮᱜ ᱚᱱᱠᱟ ᱪᱮᱜ ᱠᱚ ᱪᱤᱠᱟᱹ ᱵᱟᱲᱟᱭᱟ, ᱮᱱᱛᱮ ᱢᱟᱱᱮ ᱯᱷᱟᱠᱟ ᱜᱮᱵᱤᱱ ᱛᱟᱦᱮᱱᱟ ᱥᱮ ᱟᱨᱚ ᱡᱟᱦᱟᱸ ᱥᱮᱫ ᱠᱟᱹᱢᱤ ᱠᱚᱵᱤᱱ ᱧᱮᱞ ᱵᱟᱲᱟᱭᱟ ᱱᱤᱦᱟᱹᱛᱮ?
ᱟᱞᱮ ᱢᱟ ᱪᱟᱥ ᱠᱟᱹᱢᱤ ᱠᱟᱛᱮ ᱜᱮ ᱦᱟᱸᱜ ᱯᱩᱭᱥᱟᱹ ᱟᱨᱡᱟᱣ ᱨᱮᱱᱟᱜ ᱢᱤᱫᱴᱟᱝ ᱜᱮ ᱤᱭᱟᱹ ᱢᱮᱱᱟᱜ ᱛᱟᱞᱮᱭᱟ, ᱟᱫᱚ ᱪᱟᱥ ᱠᱟᱹᱢᱤ ᱯᱚᱨᱮ ᱟᱨᱚ ᱪᱟᱥ ᱠᱟᱹᱢᱤ ᱤᱫᱤ ᱠᱟᱛᱮ ᱜᱮ ᱦᱟᱸᱜ ᱧᱮᱞ ᱵᱟᱲᱟᱭ ᱜᱮᱭᱟᱞᱮ ᱾
ᱟᱪᱪᱷᱟ ᱟᱪᱪᱷᱟ, ᱦᱳᱭ ᱚᱱᱟ ᱢᱟ ᱞᱟᱹᱠᱛᱤ ᱜᱮ ᱠᱟᱱ ᱛᱟᱵᱚᱱᱟ ᱟᱵᱚᱣᱟᱜ ᱢᱟ ᱦᱟᱸᱜ ᱾ ᱚᱝᱠᱟ ᱫᱷᱚᱱ ᱥᱚᱢᱯᱚᱛ ᱦᱚᱸ ᱵᱟᱹᱱᱩᱜᱼᱟ ᱥᱮ ᱴᱟᱠᱟ ᱯᱩᱭᱥᱟᱹ ᱦᱚᱸ ᱵᱟᱹᱱᱩᱜ ᱛᱟᱵᱚᱱᱟ ᱮᱱᱛᱮ ᱾ ᱦᱮᱸ ᱾ ᱡᱮ ᱱᱚᱣᱟ ᱪᱟᱥ ᱠᱟᱹᱢᱤ ᱥᱮ ᱦᱳᱲᱳ ᱠᱚ ᱨᱚᱦᱚᱭ ᱵᱟᱲᱟ ᱠᱟᱛᱮᱫ ᱠᱟᱹᱴᱤᱡ ᱮ ᱚᱝᱠᱟ ᱛᱚ ᱡᱮ ᱟᱨᱠᱤ ᱟᱨᱚ ᱧᱮᱞ ᱦᱩᱭᱩᱜ ᱜᱮ ᱟᱨᱠᱤ ᱢᱟᱱᱮ ᱟᱵᱚ ᱫᱚ ᱥᱟᱨᱟ ᱜᱷᱟᱹᱲᱤᱡ ᱜᱮ ᱢᱤᱫᱴᱮᱱ ᱜᱮᱵᱚᱱ ᱩᱭᱦᱟᱹᱨ ᱠᱟᱜᱼᱟ ᱪᱤᱠᱟᱹᱛᱮ ᱟᱨᱠᱤ ᱵᱚᱱ ᱟᱨᱡᱟᱣᱟ ᱵᱟᱝ ᱥᱮ ᱟᱨ ᱠᱤ ᱴᱟᱠᱟ ᱯᱩᱭᱥᱟᱹ ᱠᱚ ᱾
ᱦᱮᱸ ᱦᱮᱸ ᱾
ᱟᱫᱚ ᱦᱳᱭ ᱚᱱᱟᱠᱚ ᱛᱟᱞᱟ ᱨᱮᱜᱮ ᱜᱚᱢᱠᱮ ᱞᱤᱧ ᱞᱟᱹᱭᱮᱫ ᱛᱟᱦᱮ ᱢᱤᱫ ᱫᱤᱱ ᱟᱨᱠᱤ ᱵᱟᱨ ᱥᱤᱧ ᱜᱟᱱ ᱯᱮ ᱫᱤᱱ ᱜᱟᱱ ᱮᱜ ᱥᱚᱢᱚᱭ ᱚᱴᱚᱝ ᱠᱟᱛᱮ ᱠᱟᱹᱴᱤᱡ ᱫᱟᱬᱟ ᱵᱚᱱ ᱪᱟᱞᱟᱣ ᱠᱚᱜᱼᱟ ᱮᱱᱛᱮ ᱾
ᱟᱪᱪᱷᱟ, ᱟᱪᱪᱷᱟ, ᱟᱹᱰᱤ ᱱᱟᱯᱟᱭ ᱠᱟᱛᱷᱟ ᱜᱮᱵᱮᱱ ᱞᱟᱹᱭ ᱠᱟᱫᱟ ᱾ ᱫᱟᱬᱟ ᱫᱚᱦᱚ ᱟᱹᱞᱤᱧ ᱦᱚᱞᱤᱧ ᱠᱩᱥᱤᱭᱟᱜ ᱜᱮᱭᱟ, ᱟᱫᱚ ᱚᱠᱟ ᱥᱮᱫ ᱫᱟᱬᱟᱱ ᱪᱟᱞᱟᱣ ᱨᱮᱱᱟᱜ ᱵᱤᱱ ᱨᱤᱠᱟᱹᱭᱮᱫᱟ?
ᱜᱚᱝᱠᱮ ᱦᱟᱸᱜ ᱟᱹᱞᱤᱧ ᱫᱚᱞᱤᱧ ᱨᱤᱠᱟᱹᱭᱮᱫ ᱛᱟᱦᱮᱸᱜ ᱢᱟᱱᱮ ᱫᱤᱜᱷᱟ ᱠᱚᱢᱟᱵᱚᱱ ᱪᱟᱞᱟᱣ ᱟᱠᱟᱱ ᱜᱮ ᱟᱹᱰᱤ ᱵᱟᱨ ᱜᱮ,
ᱦᱮᱸ ᱦᱮᱸ ᱾
ᱪᱮᱛᱟ ᱱᱤᱭᱟᱹ ᱫᱷᱟᱣ ᱫᱚ ᱞᱟᱹᱭ ᱦᱩᱭᱩᱜ ᱠᱟᱱ ᱛᱟᱦᱮ ᱤᱭᱟᱹ ᱱᱚᱱᱛᱮ ᱡᱷᱟᱲᱠᱷᱚᱸᱰ ᱥᱮᱫ ᱵᱚᱱ ᱪᱟᱞᱟᱣ ᱠᱚᱜ ᱡᱟᱦᱟᱸ ᱫᱚ ᱱᱚᱣᱟ ᱠᱚ ᱢᱮᱛᱟᱜ ᱠᱟᱱᱟ ᱯᱷᱚᱨᱮᱥᱱᱟᱛᱷ ᱦᱤᱞ ᱥᱮᱜ ᱾
ᱟᱪᱪᱷᱟ ᱟᱪᱪᱷᱟ ᱾
ᱦᱳᱭ, ᱟᱫᱚ ᱚᱱᱛᱮ ᱜᱮᱞᱤᱧ ᱞᱟᱹᱭᱮᱫ ᱛᱟᱦᱮᱸᱜ ᱠᱟᱹᱴᱤᱡ ᱵᱚᱱ ᱪᱟᱞᱟᱣ ᱠᱚᱜ ᱚᱱᱟ ᱢᱟ ᱦᱟᱸᱜ ᱮ ᱵᱟᱝ ᱥᱮᱱ ᱵᱟᱲᱟ ᱦᱩᱭ ᱟᱠᱟᱱᱟ ᱟᱯᱱᱟᱨ ᱠᱚᱦᱚᱸ ᱾ ᱟᱨ ᱟᱹᱵᱤᱱ ᱠᱚ ᱯᱟᱞᱮ ᱵᱤᱱ ᱥᱮᱱ ᱠᱟᱱ ᱜᱮᱭᱟ ᱪᱚᱝ?
ᱵᱟᱝ ᱵᱟᱝ ᱟᱹᱞᱤᱧ ᱫᱚ ᱦᱟᱸᱜ ᱵᱟᱹᱞᱤᱧ ᱥᱮᱱ ᱵᱟᱲᱟᱣ ᱠᱟᱱᱟ ᱾ ᱛᱚᱵᱮ ᱮ ᱯᱷᱳᱱ ᱠᱚᱨᱮ ᱜᱮᱞᱤᱧ ᱧᱮᱞ ᱵᱟᱲᱟᱣ ᱠᱟᱫᱟ ᱪᱮᱛᱟ ᱵᱩᱨᱩ ᱪᱮᱛᱟᱱ ᱠᱚ ᱫᱮᱡᱚᱜ ᱜᱮᱭᱟ ᱾ ᱟᱹᱰᱤ ᱟᱛᱷᱟᱢ ᱦᱚᱲ ᱠᱚ ᱡᱟᱣᱨᱟᱜ ᱜᱮᱭᱟ ᱾
ᱟᱪᱪᱷᱟ ᱟᱪᱪᱷᱟ ᱟᱪᱪᱷᱟ ᱾
ᱦᱮᱸᱪᱮ ᱟ ᱧᱮᱞᱛᱮ ᱟᱹᱰᱤ ᱨᱟᱹᱥᱠᱟᱹ ᱜᱮ ᱵᱩᱡᱷᱟᱹᱣ ᱫᱚᱞᱤᱧ ᱵᱩᱡᱷᱟᱹᱣ ᱠᱟᱜ ᱜᱮᱭᱟ ᱾ ᱥᱮᱱ ᱨᱮᱱᱟᱜ ᱤᱪᱪᱷᱟᱹ ᱦᱚᱸ ᱢᱮᱱᱟᱜ ᱜᱮᱭᱟ, ᱟᱫᱚ ᱥᱮᱨᱚᱠᱚᱢ ᱵᱟᱲᱟᱭ ᱵᱟᱹᱱᱩᱜᱼᱟ ᱚᱱᱟ ᱠᱷᱟᱹᱛᱤᱨ ᱪᱟᱞᱟᱣ ᱫᱚ ᱵᱟᱝ ᱪᱟᱞᱟᱣ ᱦᱩᱭ ᱟᱠᱟᱱᱟ
ᱟᱪᱪᱷᱟ ᱟᱪᱪᱷᱟ᱾
ᱟᱹᱵᱤᱱ ᱫᱚᱵᱤᱱ ᱪᱟᱞᱟᱣ ᱵᱟᱲᱟ ᱠᱟᱱᱟ ᱥᱮ ᱵᱟ
ᱮᱸ ᱵᱟᱝ ᱜᱚᱢᱠᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫ ᱫᱚ ᱵᱟᱝᱵᱤᱱ ᱥᱮᱱᱟ ᱟᱹᱞᱤᱧ ᱦᱚᱸ ᱥᱮᱱ ᱫᱚ ᱵᱟᱝ ᱜᱮᱞᱤᱧ ᱥᱮᱱ ᱠᱟᱱᱟ ᱟᱹᱞᱤᱧ ᱦᱚᱸ ᱱᱚᱝᱠᱟ ᱢᱚᱵᱮᱱ ᱢᱚᱵᱟᱭᱤᱞ ᱠᱚᱨᱮ ᱤᱱᱴᱟᱨᱱᱮᱴ ᱠᱚᱨᱮ ᱜᱮᱞᱤᱧ ᱧᱮᱞ ᱵᱟᱲᱟ ᱟᱠᱟᱫᱟ᱾ ᱦᱮᱸ ᱪᱮᱛᱟᱜ ᱵᱩᱨᱩ ᱪᱮᱛᱟᱱ ᱨᱮ ᱪᱮᱛᱟᱱ ᱢᱚᱱᱫᱤᱨ ᱠᱚ ᱠᱚᱨᱟᱣ ᱠᱟᱹᱴᱤᱡ ᱥᱮᱬᱟ ᱧᱚᱜ
ᱦᱩᱸ ᱦᱩᱸ ᱦᱩᱸ
ᱟᱨ ᱢᱟᱱᱮ ᱟᱹᱰᱤ ᱦᱚᱲ ᱜᱮᱠᱚ ᱪᱟᱞᱟᱜ ᱠᱟᱱᱟ ᱛᱚ ᱟᱨ ᱠᱟᱹᱴᱤᱡ ᱢᱟᱱᱮ ᱨᱟᱹᱥᱠᱟᱹ ᱦᱚᱸ ᱵᱩᱡᱷᱟᱹᱜᱼᱟ ᱪᱮᱫᱟᱜ ᱟᱨᱠᱤ ᱵᱩᱨᱩ ᱪᱮᱛᱟᱱ ᱨᱮᱥᱮ ᱦᱮᱸ ᱦᱮᱸ ᱵᱩᱨᱩ ᱵᱩᱨᱩ ᱦᱚᱸ ᱥᱮᱱ ᱫᱚ ᱱᱤᱭᱟᱹ ᱥᱮᱨᱢᱟ ᱫᱚ ᱵᱟᱝ ᱥᱮᱱ ᱦᱩᱭ ᱞᱮᱱᱟ ᱡᱟᱦᱟᱸ ᱫᱚ ᱟᱵᱚᱣᱟᱜ ᱥᱟᱱᱛᱟᱲ ᱠᱚᱣᱟᱜ ᱢᱟᱨᱟᱝ ᱵᱩᱨᱩ ᱵᱚᱸᱜᱟ ᱛᱟᱵᱚᱱ
ᱦᱮᱸ ᱦᱮᱸ ᱟᱫᱚ ᱵᱟᱵᱤᱱ ᱥᱮᱱ ᱟᱠᱟᱱᱟ ᱱᱤᱭᱟᱹ ᱫᱷᱟᱣ ᱫᱚ?
ᱵᱟᱝ ᱱᱤᱭᱟᱹ ᱫᱷᱟᱣ ᱫᱚ ᱦᱟᱸᱜ ᱵᱟᱝᱞᱤᱧ ᱪᱟᱞᱟᱣ ᱠᱟᱱᱟ ᱚᱲᱟᱜ ᱠᱚᱨᱮᱱᱟᱜ ᱜᱮ ᱟᱫᱚ ᱤᱱᱟᱹ ᱥᱮᱨᱢᱟ ᱦᱟᱸᱜ ᱪᱟᱥ ᱠᱟᱹᱢᱤ ᱠᱚᱦᱚᱸ ᱞᱤᱧ ᱫᱷᱩᱨᱟᱹᱣ ᱞᱮᱱ ᱜᱮᱭᱟ ᱫᱚᱢᱮ ᱥᱚᱵᱽᱡᱤ ᱠᱚ ᱟᱫᱚ ᱚᱱᱟ ᱠᱚ ᱵᱮᱥᱛᱚᱛᱟ ᱨᱮᱜᱮ ᱟᱫᱚ ᱦᱟᱱᱛᱮ ᱫᱚ ᱵᱟᱝᱞᱤᱧ ᱢᱚᱱᱮᱭᱮᱫ ᱱᱤᱭᱟᱹ ᱫᱷᱟᱣ ᱫᱚ ᱵᱩᱨᱩ ᱵᱚᱸᱜᱟ ᱫᱚ
ᱚ ᱟᱪᱪᱷᱟ ᱟᱪᱪᱷᱟ ᱟᱹᱞᱤᱧ ᱦᱚᱸ ᱟᱸᱞᱤᱧ ᱟᱸᱡᱚᱢ ᱵᱟᱲᱟ ᱟᱠᱟᱫᱟ ᱵᱩᱨᱩ ᱵᱚᱸᱜᱟ ᱵᱩᱨᱩ ᱵᱚᱸᱜᱟ ᱠᱚᱫᱚ ᱟᱫᱚ ᱮᱸ ᱥᱮᱱᱚᱜ ᱦᱚᱸ ᱟᱹᱞᱤᱧᱟᱜ ᱦᱚᱸ ᱤᱪᱪᱷᱟᱹ ᱛᱟᱦᱮᱸ ᱫᱚ ᱛᱟᱦᱮᱸ ᱠᱟᱱ ᱜᱮᱭᱟ ᱛᱚ ᱱᱮᱥ ᱦᱚᱸ ᱪᱟᱞᱟᱣ ᱨᱮᱱᱟᱜ ᱫᱚᱞᱤᱧ ᱨᱤᱠᱟᱹ ᱞᱮᱫ ᱜᱮᱭᱟ ᱡᱮᱞᱤᱧ ᱪᱟᱞᱟᱜ ᱜᱮᱭᱟ ᱱᱮᱥ ᱫᱚ ᱦᱟᱸᱟᱜ ᱟᱫᱚ ᱪᱮᱫ ᱢᱤᱫᱴᱟᱝ ᱫᱚᱨᱠᱟᱨ ᱨᱮ ᱥᱮ ᱚᱥᱩᱵᱤᱫᱟ ᱨᱮᱞᱤᱧ ᱧᱩᱨᱩᱭᱮᱱᱟ ᱥᱮᱱ ᱵᱟᱝ ᱦᱩᱭ ᱞᱮᱱᱟ᱾ ᱟᱵᱤᱱ ᱫᱚ ᱛᱟᱦᱞᱮ
ᱦᱮᱸ ᱦᱮᱸ ᱢᱟ ᱟᱵᱤᱱ ᱞᱟᱹᱭ ᱞᱟᱦᱟᱞᱮ ᱵᱤᱱ
ᱞᱟᱹᱭ ᱫᱟᱞᱤᱧ ᱡᱮ ᱟᱹᱵᱤᱱ ᱫᱚ ᱛᱟᱦᱞᱮ ᱵᱩᱨᱩ ᱵᱚᱸᱜᱟ ᱵᱤᱱ ᱞᱟᱦᱟ ᱛᱮᱵᱤᱱ ᱥᱮᱱ ᱵᱟᱲᱟ ᱟᱠᱟᱱᱟ ᱥᱮ ᱢᱤᱫ ᱫᱷᱟᱣ ᱟᱹᱣᱨᱤᱵᱤᱱ ᱥᱮᱱᱚᱜᱼᱟ᱾
ᱦᱮᱸ ᱜᱚᱝᱠᱮ ᱵᱩᱨᱩ ᱵᱚᱸᱜᱟ ᱫᱚ ᱢᱤᱫ ᱫᱷᱟᱣ ᱫᱚᱞᱤᱧ ᱥᱮᱱ ᱞᱮᱱ ᱜᱮ ᱵᱟᱝ ᱫᱚ ᱵᱟᱝ ᱵᱟᱨ ᱫᱷᱟᱣ ᱞᱤᱧ ᱪᱟᱞᱟᱣ ᱞᱮᱱᱟ ᱟᱨᱠᱤ ᱢᱤᱫ ᱫᱷᱟᱣ ᱫᱚ ᱚᱱᱠᱟ ᱠᱟᱹᱴᱤᱡ ᱧᱚᱜ ᱨᱮ ᱟᱨ ᱢᱤᱫ ᱫᱷᱟᱣ ᱫᱚ ᱱᱚᱜᱼᱚᱭ ᱥᱮᱬᱟ ᱠᱟᱛᱮᱫ ᱜᱮ ᱜᱟᱛᱮ ᱠᱚ ᱥᱟᱶ ᱥᱮᱱ ᱫᱚ ᱞᱤᱧ ᱥᱮᱱ ᱞᱮ ᱜᱤᱭᱟ ᱢᱟᱱᱮ ᱵᱩᱨᱩ ᱵᱟᱸᱜᱟ ᱜᱮ ᱵᱟᱲᱟᱜᱷᱟᱴ ᱫᱚ ᱵᱟᱝᱞ ᱧᱤᱞ ᱛᱚᱨᱟ ᱞᱮᱫ ᱜᱮᱭᱟ ᱟᱫᱚ ᱢᱟᱱᱮ ᱚᱲᱟᱜ ᱦᱚᱸᱛᱚ ᱦᱟᱸᱜ ᱨᱩᱣᱟᱹᱲ ᱦᱩᱭᱩᱜᱼᱟ᱾ ᱟᱨ ᱡᱮᱦᱮᱛᱩ ᱥᱟᱺᱜᱤᱧ ᱦᱚᱲ ᱠᱟᱱᱟ ᱟᱨ ᱢᱚᱴᱚᱨ ᱥᱟᱭᱠᱮᱞ ᱫᱚ ᱥᱮᱱ ᱦᱩᱭ ᱞᱮᱱᱟ ᱛᱚ ᱟᱫᱚ ᱛᱟᱨᱯᱚᱨᱮ ᱚᱱᱟ ᱥᱩᱨ ᱠᱚᱨᱮᱱ ᱦᱚᱸ ᱜᱟᱛᱮ ᱠᱚᱦᱚᱸ ᱵᱟᱹᱱᱩᱜ ᱠᱚᱣᱟ᱾ ᱟᱫᱚ ᱚᱱᱟ ᱠᱚ ᱫᱤᱥᱟᱹ ᱠᱟᱫᱟ ᱵᱟᱲᱟ ᱜᱷᱟᱴ ᱫᱚ ᱵᱟᱝ ᱧᱮᱞ ᱦᱩᱭ ᱞᱮᱱᱟ ᱟᱫᱚ ᱵᱩᱨᱩ ᱵᱚᱸᱜᱟ ᱧᱮᱞ ᱦᱩ ᱠᱟᱛᱮ ᱜᱮ ᱨᱩᱟᱹᱲ ᱦᱮᱡ ᱦᱩᱭᱱᱟ ᱟᱨᱠᱤ
ᱟᱪᱪᱷᱟ ᱟᱪᱪᱷᱟ ᱟᱫᱚᱞᱤᱧ ᱞᱟᱹᱭ ᱮᱫᱟ ᱡᱮ ᱟᱹᱞᱤᱧᱢᱟᱦᱟᱸ ᱢᱤᱫ ᱫᱷᱟᱣ ᱦᱚᱸ ᱵᱟᱞᱤᱧ ᱥᱮᱱ ᱟᱠᱟᱱᱟ ᱨᱤᱞᱥ ᱠᱚᱨᱮ ᱜᱮᱞᱤᱧ ᱧᱮᱞ ᱵᱟᱲᱟᱣ ᱟᱠᱟᱫᱟ ᱯᱷᱳᱱ ᱠᱚᱨᱮ ᱜᱮ
ᱟᱪᱪᱷᱟ ᱟᱪᱪᱷᱟ᱾
ᱛᱟᱦᱚᱞᱮ ᱟᱵᱤᱱ ᱫᱚᱵᱤᱱ ᱥᱮᱱ ᱠᱟᱱᱟ ᱡᱮᱦᱮᱛᱩ ᱧᱮᱞ ᱛᱮᱱᱟᱜ ᱪᱮᱫ ᱠᱚᱵᱤᱱ ᱧᱮᱞ ᱠᱮᱫᱟ᱾
ᱦᱮᱸ ᱟᱹᱞᱤᱧ ᱫᱚ ᱧᱮᱞ ᱛᱮᱱᱟᱜ ᱫᱚ ᱞᱟᱹᱭ ᱜᱟᱱᱚᱜᱼᱟ ᱱᱟ ᱡᱮ ᱵᱩᱨᱩ ᱪᱮᱛᱟᱱ ᱨᱮ ᱦᱚᱲ ᱠᱚ ᱠᱚ ᱫᱮᱡᱚᱜ ᱠᱟᱱ ᱜᱮ ᱚᱱᱟ ᱢᱟ ᱢᱮᱱᱟᱜ ᱜᱮᱭᱟ ᱛᱟᱨᱯᱚᱨᱟ ᱦᱮᱠᱟᱱᱟ ᱵᱩᱨᱩ ᱪᱮᱛᱟᱱ ᱨᱮ ᱡᱟᱦᱟᱸ ᱱᱚᱣᱟ ᱮᱸ ᱢᱚᱱᱫᱤᱨ ᱠᱚ ᱢᱮᱱᱟᱜᱼᱟ ᱟᱵᱚᱣᱟᱜ ᱜᱮ᱾ ᱢᱟᱱᱮ ᱞᱟᱛᱟᱨ ᱨᱮᱦᱚᱸ ᱢᱮᱱᱟᱜ ᱟᱹᱱᱤᱡ ᱪᱮᱛᱟ ᱞᱟᱛᱟᱨ ᱨᱮᱫᱚ ᱠᱚ ᱞᱟᱹᱭᱟ ᱟᱹᱰᱤ ᱥᱛᱟ᱾ ᱟᱨ ᱪᱮᱛᱟᱱ ᱨᱮᱦᱚᱸ ᱢᱤᱫᱴᱮᱱ ᱪᱮᱛᱟᱱ ᱚᱱᱠᱟ ᱠᱚ ᱞᱟᱹᱭᱟ ᱥᱚᱛ ᱢᱟᱱᱮ ᱛᱷᱟᱱ ᱢᱮᱱᱟᱜᱼᱟ ᱪᱮᱛᱟ? ᱵᱚᱸᱜᱟ ᱛᱷᱟᱱ ᱜᱮ ᱚᱱᱟ ᱢᱤᱫᱴᱮᱱ,
ᱤᱭᱟᱹ ᱟᱨᱠᱤ ᱢᱤᱫᱴᱮᱱ ᱪᱩᱠᱟᱹᱜ ᱞᱮᱠᱟ ᱟᱨᱠᱤ ᱢᱟᱱᱮ ᱡᱷᱟᱨᱱᱟ ᱢᱮᱱᱟᱜᱼᱟ ᱫᱷᱤᱨᱤ ᱨᱮᱜᱮ᱾ ᱟᱫᱚ ᱦᱟᱸᱜ ᱫᱟᱜ ᱫᱚ ᱦᱟᱸᱜ ᱟᱠᱟ ᱠᱷᱚᱱᱟᱜ ᱡᱷᱟᱨᱱᱟᱜ ᱟᱜ ᱚᱱᱟ ᱫᱚ ᱦᱟᱸᱜ ᱵᱟᱰᱟᱭ ᱵᱟᱹᱱᱩᱜᱼᱟ ᱢᱮᱱᱠᱷᱟᱱ ᱫᱚ, ᱚᱱᱟ ᱫᱚ ᱫᱷᱤᱨᱤ ᱪᱮᱛᱟᱱ ᱨᱮᱜᱮ ᱦᱟᱸᱜ ᱡᱷᱟᱨᱱᱟᱜ ᱪᱮᱛᱟ ᱥᱮ ᱥᱟᱹᱭᱤᱰ ᱠᱷᱚᱱᱟᱜ ᱢᱮᱱᱟᱜ-ᱟ ᱟᱨᱠᱤ᱾ ᱮ ᱚᱱᱟ ᱢᱤᱫᱴᱮᱱ ᱠᱷᱚᱸᱜᱚᱨ ᱞᱮᱠᱟ ᱢᱮᱱᱟᱜᱼᱟ ᱪᱤᱛᱟ ᱚᱸᱰᱮ ᱞᱟᱹᱭ ᱟᱠᱚ, ᱡᱩᱫᱤ ᱚᱱᱟ ᱢᱤᱫ ᱴᱟᱠᱟ ᱥᱮ ᱢᱤᱫ ᱟᱱᱟ ᱵᱟᱨ ᱟᱱᱟ ᱡᱟᱦᱟᱸ ᱴᱟᱠ ᱯᱩᱭᱥᱟᱹ ᱠᱟᱱᱟ ᱚᱱᱟ ᱡᱩᱫᱤ, ᱚᱱᱟ ᱵᱷᱩᱜᱟᱹᱜ ᱥᱮ ᱜᱚᱛᱚᱨᱮ ᱡᱩᱫᱤ ᱵᱚᱱ ᱮᱢᱟ ᱥᱮ? ᱚᱱᱟ ᱟᱨᱠᱤ ᱫᱤᱥᱟᱹ ᱠᱟᱛᱮᱫ ᱡᱩᱫᱤ ᱵᱚᱱ ᱮᱢ ᱟᱨᱠᱤ ᱡᱟᱦᱟᱱᱟᱜ, ᱞᱟᱹᱭ ᱜᱟᱱᱚᱜ-ᱟ ᱟᱵᱚᱣᱟᱜ ᱡᱟᱦᱟᱸ ᱠᱩᱠᱢᱩ ᱛᱟᱵᱚᱱ ᱡᱩᱫᱤ ᱚᱱᱟ ᱠᱚ ᱩᱭᱦᱟᱹᱨ ᱵᱟᱲᱟ ᱠᱟᱛᱮᱫ ᱢᱟᱱᱮ, ᱯᱟᱨᱛᱷᱚᱱᱟ ᱭᱟᱵᱚᱱ᱾ ᱵᱩᱨᱩ ᱵᱚᱸᱜᱟ ᱚᱱᱟ ᱤᱭᱟᱹ ᱴᱷᱮᱱ ᱛᱷᱟᱱ ᱨᱮ ᱡᱩᱫᱤ ᱟᱵᱩᱣᱟᱜ, ᱩᱭᱦᱟᱹᱨ ᱪᱤᱱᱛᱟᱹ ᱡᱩᱫᱤ ᱥᱚᱛ ᱛᱟᱦᱮᱱ ᱛᱟᱵᱚᱱᱟ ᱟᱨ, ᱚᱱᱟᱨᱮ ᱡᱩᱫᱤ ᱥᱮᱱᱚᱜᱼᱟ ᱥᱮ ᱚᱱᱟ ᱪᱤᱠᱟᱹᱜ ᱢᱚᱫᱽᱫᱷᱮ ᱨᱮ ᱡᱩᱫᱤ ᱟᱵᱚᱣᱟᱜ ᱚᱱᱮ, ᱡᱟᱦᱟᱸ ᱵᱚᱱ ᱜᱤᱰᱤᱭᱮᱫ ᱫᱚ ᱢᱤᱫ ᱟᱱᱟ ᱥᱮ ᱵᱟᱨ ᱟᱱᱟ, ᱮᱸᱰᱮᱠᱷᱟᱱ ᱟᱵᱚ ᱡᱟᱦᱟᱸ ᱵᱚᱱ ᱩᱭᱦᱟᱹᱨ ᱮᱫᱟ ᱥᱮᱵᱩᱱ ᱵᱷᱟᱵᱽᱱᱟ ᱟᱠᱟᱫᱟ ᱚᱱᱟ ᱠᱩᱠᱢᱩ ᱪᱟ ᱪᱮᱛᱟ ᱥᱟᱹᱨᱤ ᱟᱹᱱᱤᱡ᱾
ᱟᱪᱪᱷᱟ ᱟᱪᱪᱷᱟ᱾
ᱦᱳᱭ ᱚᱠᱟᱞᱤᱧ ᱟᱸᱡᱚᱢ ᱵᱟᱲᱟ ᱠᱟᱫᱟ᱾
ᱛᱟᱦᱚᱞᱮ ᱦᱟᱸᱜ ᱯᱚᱨᱮ ᱫᱷᱟᱣ ᱫᱚᱞᱤᱧ ᱟᱹᱞᱤᱧ ᱦᱚᱞᱤᱧ ᱥᱮᱱᱚᱜᱼᱟ ᱡᱟᱦᱟᱸ ᱠᱚᱵᱤᱱ ᱞᱟᱹᱭ ᱠᱮᱫᱟ? ᱱᱟ ᱱᱩᱠᱩ, ᱠᱚᱨᱟᱣ ᱨᱮᱱᱟᱜ ᱞᱤᱧ ᱨᱤᱠᱟᱹᱭᱟ ᱦᱟᱸᱜ᱾
ᱦᱳᱭ᱾
ᱪᱷᱮ ᱵᱩᱨᱩ ᱵᱚᱸᱜᱟ ᱵᱮᱜᱚᱨ ᱡᱟᱦᱟᱸ ᱯᱟᱴᱟᱵᱤᱸᱫᱟᱹ ᱠᱚ ᱢᱮᱱᱟᱜᱼᱟ ᱯᱟᱴᱟᱵᱤᱸᱫᱟᱹ ᱠᱚ ᱵᱤᱱ ᱥᱮᱱ ᱵᱟᱲᱟ ᱠᱟᱱᱟ ᱛᱚ᱾
ᱦᱳᱭ ᱜᱚᱝᱠᱮ ᱯᱟᱴᱟᱵᱤᱸᱫᱟᱹ ᱫᱚ, ᱢᱤᱫ ᱫᱷᱟᱣ ᱜᱮᱞᱤᱧ ᱥᱮᱱ ᱞᱮᱱᱟ ᱚᱱᱟ ᱫᱚ, ᱥᱮᱱ ᱫᱚᱞᱤᱧ ᱥᱮᱱ ᱞᱮᱱ ᱜᱮᱭᱟ ᱫᱚ ᱦᱟᱸᱜ ᱛᱟᱨᱟᱥᱤᱧ ᱛᱟᱨᱟᱥᱤᱧ ᱥᱮᱱ ᱦᱩᱭ ᱞᱮᱱᱟ ᱛᱚ᱾
ᱚ ᱟᱪᱪᱷᱟ ᱟᱪᱪᱷᱟ ᱟᱪᱪᱷᱟ ᱚᱱᱟᱫᱚ ᱚᱠᱟ ᱚᱠᱟ ᱚᱠᱟᱨᱵᱤᱱ ᱥᱮᱱ ᱞᱮᱱᱟ ᱚᱠᱟ ᱨᱮᱱᱟᱜ ᱯᱟᱴᱟᱵᱤᱸᱫᱟᱹ᱾
ᱯᱟᱴᱟᱵᱤᱸᱫᱟᱹ ᱫᱚ ᱟᱵᱚᱣᱟᱜ ᱢᱟ ᱯᱟᱴᱟᱵᱤᱸᱫᱟᱹ ᱦᱟᱸᱜ ᱢᱤᱫᱴᱮᱱ ᱴᱷᱟᱶ ᱨᱮᱜᱮ ᱱᱚᱣᱟ ᱡᱟᱦᱟᱸ ᱫᱚᱠᱚ ᱢᱮᱛ ᱛᱟᱜ ᱠᱟᱱᱟ ᱥᱤᱞᱫᱟᱹ ᱱᱚᱣᱟ ᱯᱟᱦᱴᱟ ᱨᱮ᱾
ᱦᱮᱸ ᱦᱮᱸ᱾
ᱟᱨᱠᱤ ᱱᱚᱣᱟ ᱡᱟᱦᱟᱸ ᱚᱲᱜᱚᱸᱫᱟ ᱠᱚ ᱞᱟᱹᱭᱮᱫ ᱠᱟᱱ ᱫᱚ᱾
ᱦᱩᱸ ᱦᱩᱸ,
ᱦᱳᱭ ᱚᱱᱟ ᱡᱟᱭᱜᱟ ᱨᱮᱦᱟᱸᱜ ᱯᱟᱴᱟᱵᱤᱸᱫᱟᱹ ᱫᱚ ᱦᱳᱭᱳᱜ ᱠᱟᱱᱟ᱾ ᱦᱳᱭ, ᱜᱚᱝᱠᱮ ᱛᱷᱟᱞᱮ ᱟᱹᱵᱤᱱ ᱫᱚ ᱵᱟᱝᱵᱤᱱ ᱪᱟᱞᱟᱣᱟ ᱯᱟᱴᱟᱵᱤᱸᱫᱟᱹ ᱫᱚ?
ᱵᱟᱝ ᱵᱟᱝ ᱯᱟᱴᱟᱵᱤᱱᱫᱟᱹ ᱦᱚᱸ ᱢᱤᱫ ᱫᱷᱟᱣ ᱞᱤᱧ ᱥᱮᱱ ᱞᱮᱱ ᱜᱮᱭᱟ᱾ ᱦᱮᱸ ᱜᱟᱛᱮ ᱠᱚ ᱥᱟᱶ ᱡᱚᱴᱟᱣ ᱠᱟᱛᱮᱜ᱾ ᱞᱤᱧ ᱥᱮᱱ ᱞᱮᱱ ᱜᱮ ᱡᱮ ᱟᱹᱰᱤ ᱫᱤᱱ ᱠᱷᱚᱱᱟᱜ ᱥᱮᱱ ᱨᱮᱱᱟᱜ ᱦᱚᱸ ᱤᱪᱪᱷᱟᱹ ᱛᱟᱦᱮᱸ ᱞᱮᱱ ᱜᱮᱭᱟ᱾
ᱦᱩᱸ,
ᱤᱭᱮ ᱯᱟᱴᱟᱵᱤᱸᱱᱫᱟᱹ ᱢᱟᱞᱤᱧ ᱟᱸᱡᱚᱢ ᱵᱟᱲᱟ ᱟᱠᱟᱫ ᱜᱮ, ᱧᱮᱞ ᱦᱚᱞᱤᱧ ᱧᱮᱞ ᱵᱟᱲᱟ ᱟᱠᱟᱫ ᱜᱮ᱾ ᱯᱷᱳᱱ ᱠᱚᱨᱮ ᱟᱫᱚ ᱥᱮᱱ ᱨᱮᱱᱟᱜ ᱤᱪᱪᱷᱟᱹ ᱛᱟᱦᱮᱸ ᱞᱮᱱ ᱜᱮᱭᱟ ᱚᱱᱟ ᱠᱷᱟᱹᱛᱤᱨ ᱜᱟᱛᱮ ᱠᱚ ᱥᱟᱶ ᱡᱚᱴᱟᱣ ᱠᱟᱛᱮᱜ, ᱜᱟᱹᱲᱤ ᱵᱷᱟᱲᱟ ᱠᱟᱛᱮᱜ ᱞᱮ ᱥᱮᱱ ᱞᱮᱱᱟ᱾
ᱟᱪᱷᱟ ᱪᱷᱟ
ᱦᱩᱸ ᱪᱟᱞᱟᱣ ᱠᱟᱛᱮᱜ ᱟᱹᱰᱤ ᱨᱟᱹᱥᱠᱟᱹ ᱫᱚᱞᱤᱧᱼᱼ ᱵᱩᱡᱷᱟᱹᱣ ᱞᱮᱫ ᱜᱮᱭᱟ ᱛᱟᱪᱷᱟᱲᱟ ᱡᱮ ᱯᱟᱴᱟᱵᱤᱱᱫᱷᱟᱹ ᱨᱮ ᱟᱭᱢᱟ ᱞᱮᱠᱟᱱ ᱫᱚᱠᱟᱱᱼᱼ ᱠᱚ ᱟᱹᱜᱩ ᱟᱠᱟᱫᱟ ᱯᱩᱛᱷᱤ ᱯᱚᱛᱚᱵ ᱠᱚ ᱨᱮᱱᱟᱜ ᱫᱚᱠᱟᱱ ᱠᱚᱦᱚᱸ ᱠᱚ ᱟᱹᱜᱩ ᱞᱮᱫᱟ᱾ ᱚᱱᱟ ᱥᱟᱶᱛᱮ ᱟᱵᱚ ᱡᱟᱦᱟᱸᱼᱼ ᱦᱩᱸ ᱥᱩᱠᱨᱤ ᱯᱤᱴᱷᱟᱹ ᱥᱮ ᱥᱩᱠᱨᱤ ᱞᱮᱴᱚ ᱱᱚᱣᱟ ᱠᱚᱨᱮᱱᱟᱜ ᱦᱚᱸ ᱫᱚᱠᱟᱱ ᱠᱚᱫᱚ ᱠᱚ ᱟᱹᱜᱩ ᱞᱮᱫ ᱜᱤᱭᱟᱹ᱾
ᱦᱩᱸ
ᱟᱹᱵᱤᱱ ᱫᱚᱵᱤᱱ ᱥᱮᱱ ᱵᱟᱲᱟ ᱟᱠᱟᱱᱟ ᱛᱚ ᱛᱟᱦᱚᱞᱮ ᱚᱱᱟ ᱥᱩᱠᱨᱤ ᱡᱤᱞ ᱥᱮ ᱥᱩᱠᱨᱤ ᱯᱤᱼᱼ ᱴᱷᱟᱹ ᱥᱮ ᱞᱮᱴᱚ ᱚᱱᱟ ᱠᱚᱵᱤᱱ ᱡᱚᱢ ᱵᱟᱲᱟ ᱞᱮᱼᱟ?
ᱦᱳᱭ ᱜᱚᱢᱠᱮ ᱢᱟᱱᱮ ᱞᱮᱴᱚ ᱫᱚ ᱵᱟᱝᱞᱤᱧ ᱡᱚᱢ ᱟᱠᱟᱫ ᱜᱮᱭᱟ ᱢᱮᱱ ᱠᱷᱟᱱᱼᱼ ᱱᱚᱣᱟ ᱥᱩᱠᱨᱤ ᱯᱤᱴᱷᱟᱹ ᱫᱚᱞᱤᱧ ᱡᱚᱢ ᱛᱚᱨᱟ ᱞᱮᱫ ᱜᱮᱭᱟ᱾
ᱟᱪᱪᱷᱟ ᱟᱪᱪᱷᱟ ᱪᱮᱫ ᱞᱮᱠᱟ ᱵᱤᱱ ᱵᱩᱡᱷᱟᱹᱣ ᱠᱮᱫᱟ?
ᱦᱳᱭ ᱜᱚᱢᱠᱮ ᱢᱟᱱᱮ ᱥᱤᱵᱤᱞ ᱜᱮ ᱢᱮ ᱵᱩᱡᱷᱟᱹᱣ ᱵᱟᱟᱹᱞᱤᱧ ᱵᱩᱡᱷᱟᱹᱣ ᱠᱮᱫᱟ ᱟᱫᱚᱼᱼ ᱚᱲᱟᱜ ᱨᱮᱱᱟᱜ ᱟᱨ ᱢᱤᱫᱴᱮᱱ ᱵᱟᱭᱨᱮ ᱨᱮᱱᱟᱜ ᱛᱚᱼᱼ ᱢᱟᱱᱮ ᱚᱲᱟᱜ ᱠᱷᱚᱱᱟᱜ ᱦᱚᱸ ᱟᱨᱠᱤ ᱵᱟᱭᱨᱮ ᱨᱮᱱᱟᱜ ᱯᱤᱴᱷᱟᱹ ᱠᱚᱫᱚ ᱟᱨ ᱠᱟᱹᱴᱤᱡ ᱥᱤᱵᱤᱞ ᱧᱚᱜ ᱵᱩᱡᱷᱟᱹᱜ ᱟ ᱛᱚ
ᱚᱻ ᱦᱮᱸ ᱦᱮᱸ
ᱵᱟᱝ ᱥᱮ
ᱦᱮᱸ ᱮᱠᱫᱚᱢ ᱮᱠᱫᱚᱢ
ᱦᱳᱭ ᱟᱫᱚ ᱱᱚᱣᱟᱛᱮ ᱥᱤᱵᱤᱞ ᱜᱮᱞᱤᱧ ᱵᱩᱡᱷᱟᱹᱣ ᱠᱮᱫᱟ ᱟᱹᱰᱤ ᱟᱹᱴ ᱜᱮ
ᱦᱮᱸ ᱦᱮᱸ ᱥᱩᱠᱨᱤ ᱯᱤᱴᱷᱟᱹ ᱫᱚ ᱟᱹᱰᱤ ᱢᱚᱸᱡ ᱜᱮ ᱵᱩᱡᱷᱟᱹᱜᱼᱟ ᱥᱟᱨᱡᱚᱢ ᱥᱟᱠᱟᱢᱼᱼ ᱩ ᱥᱟᱨᱡᱚᱢ ᱥᱟᱠᱟᱢ ᱛᱮ ᱯᱚᱴᱚᱢ ᱠᱟᱛᱮ ᱚᱱᱟᱜᱮᱼᱼ ᱨᱚᱝᱜ ᱨᱚᱝᱜᱚ ᱥᱟᱨᱤᱢ ᱥᱟᱠᱟᱢ ᱠᱚ ᱨᱚᱝᱜᱚ ᱦᱚᱪᱚᱭᱛᱮ ᱥᱩᱠᱨᱤᱼᱼ ᱯᱤᱴᱷᱟᱹ ᱠᱚ ᱤᱥᱤᱱ ᱦᱚᱪᱚᱭᱟ ᱚᱱᱟ ᱨᱮᱱᱟᱜ ᱴᱮᱥᱴ ᱫᱚ ᱟᱹᱰᱤ ᱢᱚᱸᱡᱽ ᱜᱤ ᱵᱩᱡᱷᱟᱹᱜᱼᱟ᱾
ᱦᱳᱭ ᱚᱱᱟ ᱴᱮᱥᱴ ᱨᱮᱱᱟᱜ ᱢᱚᱸᱡᱽ ᱜᱮ ᱵᱩᱡᱷᱟᱹᱜᱼᱟ ᱟᱨ ᱚᱱᱟ ᱨᱮᱱᱟᱜ ᱥᱟᱫ ᱦᱚᱸ ᱟᱞᱟᱫᱟ ᱜᱮᱭᱟ᱾
ᱦᱮᱸ ᱦᱮᱸ
ᱦᱚᱸ ᱛᱟᱦᱞᱮᱼᱼ
ᱟᱨ ᱠᱟᱭᱨᱟ ᱥᱟᱠᱟᱢ ᱠᱚᱛᱮ ᱦᱚᱸᱠᱚ ᱯᱤᱴᱷᱟᱹ ᱵᱟᱲᱟᱭ ᱜᱮᱭᱟ᱾
ᱦᱳᱭ ᱟᱫᱚ ᱜᱚᱝᱠᱮ ᱡᱟᱦᱟᱸᱞᱮᱠᱟ ᱵᱤᱱ ᱞᱟᱹᱭ ᱠᱮᱫᱟ ᱠᱟᱭᱨᱟ ᱥᱟᱠᱟᱢ ᱛᱠᱚ ᱯᱤᱴᱷᱟᱹᱭ ᱨᱮᱦᱚᱸᱼᱼ ᱟᱫᱚ ᱡᱟᱦᱟᱸ ᱥᱟᱨᱡᱚᱢ ᱥᱟᱠᱟᱢ ᱨᱮᱱᱟᱜ ᱡᱟᱦᱟᱸ ᱟᱨᱠᱤ ᱢᱤᱫᱴᱮᱱ ᱥᱤᱵᱤᱞᱼᱼ ᱟᱨ ᱠᱟᱭᱨᱟ ᱥᱟᱠᱟᱢ ᱨᱮᱱᱟᱜ ᱥᱤᱵᱤᱞ ᱫᱚ ᱟᱨᱠᱤ ᱠᱟᱹᱴᱤᱡ ᱵᱷᱮᱜᱟᱨ ᱜᱮᱭᱟ᱾
ᱦᱮᱸ ᱦᱮᱸ ᱦᱮᱸ
ᱢᱟᱱᱮᱼᱼ